ᱢᱟ, ᱞᱟᱹᱭ ᱛᱟᱞᱟᱝ ᱢᱮ ᱾ ᱦᱮᱸ, ᱟᱸᱡᱚᱢᱮᱫ ᱠᱟᱱ ᱜᱤᱭᱟᱹᱧ ᱾ ᱞᱟᱹᱭ ᱛᱟᱞᱟᱝ ᱢᱮ, ᱟᱸᱡᱚᱢᱼᱚᱜ ᱠᱟᱱᱟ, ᱟᱹᱰᱤ ᱥᱟᱯᱷᱟᱛᱮ, ᱟᱸᱡᱚᱢᱼᱚᱜ ᱠᱟᱱᱟ ᱾ ᱢᱚᱡᱽ ᱜᱮ, ᱱᱟᱯᱟᱭ ᱜᱮ, ᱢᱟ, ᱨᱚᱲ ᱛᱟᱞᱟᱝ ᱢᱮ ᱾
ᱱᱚᱝᱠᱟ ᱢᱚᱸᱡᱽ ᱜᱮ ᱟᱸᱡᱚᱢ ᱞᱮᱱᱠᱷᱟᱡ ᱜᱮ ᱵᱷᱟᱜᱤᱜᱼᱟ ᱾ ᱱᱚᱜᱼᱚᱭ ᱛᱚ ᱱᱤᱛᱚᱝ ᱮᱱᱟᱱ ᱠᱷᱚᱡ ᱜᱮ ᱠᱚᱞ. ᱮᱱ ᱞᱮᱜᱟ ᱱᱤᱛᱦᱚᱸ ᱨᱮ ᱞᱟᱜᱟᱜ ᱛᱤᱧᱟᱹ ᱫᱚ ᱠᱚᱢ ᱱᱚᱣᱟ ᱫᱚ ᱢᱮᱱ ᱠᱮᱭᱟ ᱟᱹᱰᱤ, ᱪᱮᱫ ᱢᱮᱱᱟᱜ ᱨᱮ ᱚᱠᱚᱭ ᱪᱮᱫ ᱮᱢ ᱢᱮᱱ ᱵᱟᱝ ᱞᱟᱜᱟᱜ ᱠᱟᱱᱟ ᱾ ᱡᱩᱞ ᱜᱮ ᱵᱟᱝ ᱡᱩᱞᱩᱜ ᱠᱟᱱᱟ, ᱟᱨ ᱛᱷᱚᱲᱟ ᱜᱟᱱ ᱪᱮᱫ ᱮᱢ ᱢᱮᱱᱟ, ᱵᱟᱝ ᱡᱩᱞ ᱛᱮᱦᱚᱸ ᱵᱟᱝ ᱦᱩᱭᱩᱜᱼᱟ ᱾ ᱮᱱᱦᱚᱸ, ᱡᱟᱦᱟᱸ ᱞᱮᱠᱟ ᱛᱮᱜᱮ ᱵᱟᱝ? ᱡᱟᱦᱟ, ᱸ ᱡᱟᱦᱟᱸ ᱞᱮᱠᱟ ᱛᱮᱧ, ᱡᱩᱞ ᱜᱮᱭᱟ ᱵᱚᱞᱮ, ᱢᱤᱫᱴᱮᱡ ᱥᱮᱸᱜᱮᱞ, ᱡᱟᱦᱟᱸᱨᱮᱧ ᱪᱟᱵᱟᱭᱟ ᱪᱟᱵᱟᱭᱟ ᱾ ᱟᱪᱪᱷᱟ ᱾ ᱟᱫᱚ ᱪᱮᱫ? ᱪᱚᱝ ᱦᱟᱸᱜ, ᱥᱟᱰᱮᱜ ᱠᱟᱱ ᱛᱟᱢᱟ ᱾ ᱚᱠᱚᱭᱴᱟᱜ ᱨᱚᱲ ᱮᱫᱟ ᱥᱮ ᱪᱮᱫ? ᱢᱟᱭᱤᱠ ᱥᱮ ᱪᱮᱫ ᱠᱟᱱᱟ ᱾ ᱟᱪᱪᱷᱟ, ᱢᱟᱭᱤᱠ ᱫᱚ ᱵᱟᱝ ᱤᱧ ᱨᱚᱲ ᱮᱫᱟ ᱾ ᱚᱱᱟ ᱫᱚ ᱦᱟᱸᱜ ᱥᱟᱰᱮᱜ ᱠᱟᱱᱟ ᱾ ᱚᱱᱟ ᱨᱩᱣᱟᱹᱲ, ᱥᱟᱰᱮᱜ ᱠᱟᱱᱟ ᱾ ᱟᱨ ᱛᱷᱚᱲᱟ ᱜᱟᱱ ᱦᱟᱸᱜ, ᱥᱟᱣᱩᱱ ᱠᱚᱢ ᱧᱚᱜ ᱛᱤᱧᱟ ᱟᱨ ᱠᱷᱟᱡ ᱱᱟᱥᱤ ᱜᱮᱭᱟ?
ᱨᱤᱵᱷᱚᱞᱚᱜ ᱠᱟᱱᱟ ᱾
ᱦᱮᱸ, ᱚᱱᱟᱜᱮ ᱨᱩᱣᱟᱹᱲᱚᱜ ᱠᱟᱱᱟ ᱾ ᱟᱫᱚᱧ ᱢᱮᱱᱫᱟ ᱪᱮᱫ? ᱥᱟᱰᱮᱜ ᱠᱟᱱᱟ ᱾ ᱟᱫᱚ ᱦᱮᱸ, ᱱᱤᱛᱚᱜ ᱫᱚ ᱴᱷᱤᱠ ᱜᱮ ᱾ᱤᱧᱟᱹᱜ ᱠᱷᱟᱹᱞᱤ ᱟᱸᱡᱚᱢ ᱢᱮ ᱾ ᱤᱧᱟᱜ ᱟᱣᱟᱡ ᱵᱚᱞᱮ ᱟᱸᱡᱚᱢ ᱞᱮᱠᱟ ᱾ ᱚᱱᱟ ᱫᱚ ᱵᱟᱝ ᱠᱟᱱᱟ? ᱛᱟᱦᱚᱞᱮ ᱵᱟᱢ, ᱟᱸᱡᱚᱢ ᱮᱫᱟ? ᱡᱚᱨ ᱢᱚᱴᱮᱢ ᱠᱚᱢ ᱟᱠᱟᱫᱟ ᱾ ᱚᱱᱠᱟ ᱫᱚ ᱵᱟᱝ ᱠᱟᱱᱟ?
ᱦᱮᱸᱻ, ᱮᱱᱛᱮ, ᱟᱣᱟᱡᱽ ᱞᱩᱛᱩᱨ, ᱢᱚᱪᱟ ᱛᱮᱵᱚᱱ ᱨᱚᱲ ᱮᱫᱟ ᱞᱩᱛᱩᱨ ᱛᱮᱵᱚᱱ ᱟᱸᱡᱚᱢ ᱮᱫᱟ ᱾
ᱦᱮᱸ, ᱵᱟᱯᱞᱟ, ᱵᱤᱵᱷᱟᱨ ᱨᱮᱱᱟᱜ ᱞᱟᱝ ᱜᱟᱞᱢᱟᱨᱟᱜ ᱠᱟᱱ ᱛᱟᱦᱮᱱᱟ ᱾ ᱟᱯᱮ ᱥᱮᱫ ᱫᱚ ᱪᱮᱫ ᱞᱮᱠᱟ ᱠᱚ ᱵᱟᱯᱞᱟᱜᱻᱟ ᱛᱚᱵᱮ?
ᱵᱟᱯᱞᱟ ᱫᱚ ᱚᱛᱮ ᱪᱮᱫ ᱞᱮᱠᱟ? ᱠᱚ ᱵᱟᱯᱞᱟᱜᱼᱟ ᱾ ᱟᱭᱢᱟ ᱨᱚᱠᱚᱢ, ᱵᱟᱯᱞᱟ ᱫᱚ ᱦᱮᱱᱟᱜᱼᱟ ᱾ ᱢᱤᱫᱴᱟᱝ, ᱴᱩᱝᱠᱤ ᱵᱟᱯᱞᱟ, ᱢᱤᱫᱴᱟᱝ ᱛᱩᱞ ᱵᱟᱯᱞᱟ ᱾ ᱛᱚ, ᱢᱤᱫᱴᱟᱝ ᱵᱟᱦᱟ ᱥᱟᱶᱦᱟ, ᱟᱞᱮ ᱫᱚᱞᱮ ᱢᱮᱛᱟᱜ ᱠᱟᱱᱟ, ᱢᱟᱱᱮ ᱾ ᱚᱱᱟ ᱫᱚ, ᱵᱟᱦᱟ ᱥᱟᱶᱦᱟ ᱫᱚ ᱢᱟᱨᱮ ᱦᱚᱲ ᱞᱟᱹᱜᱤᱫ ᱦᱩᱭ ᱮᱱᱟ ᱾ ᱚᱠᱚᱭ ᱢᱟᱱᱮ, ᱢᱟᱨᱮ ᱦᱚᱲ ᱜᱤᱫᱟᱹᱨ ᱯᱤᱫᱟᱹᱨ ᱠᱚ ᱦᱩᱭ ᱟᱠᱟᱱᱟ ᱾ ᱛᱚ, ᱵᱟᱠᱚ ᱠᱩᱞᱟᱹᱣ ᱫᱟᱲᱮᱭᱟᱜ ᱠᱟᱱᱟ ᱾ ᱪᱚᱞᱚ ᱡᱟᱦᱟᱸ ᱞᱮᱠᱟ ᱛᱮ, ᱢᱤᱫ ᱴᱷᱮᱡ ᱠᱷᱚᱱ, ᱢᱚᱞᱚᱝ ᱥᱤᱸᱫᱩᱨᱮ ᱦᱚᱨᱚᱜ ᱟᱭᱟ, ᱥᱚᱢᱟᱡᱽ ᱛᱟᱞᱟᱨᱮ ᱤᱱᱟᱹ ᱜᱮ ᱥᱚᱢᱟᱡᱽ ᱛᱟᱞᱟ, ᱢᱮᱱᱛᱮ ᱥᱚᱢᱟᱡᱽ ᱛᱟᱞᱟ ᱜᱮ ᱾ ᱟᱵᱚ ᱦᱚᱲ ᱢᱟ ᱵᱟᱰᱟᱭ ᱜᱮᱭᱟ ᱾ ᱵᱚᱞᱮ, ᱦᱟᱹᱴᱭᱟᱹ ᱵᱟᱡᱟᱨ ᱠᱷᱚᱱ ᱵᱚ ᱵᱟᱯ ᱮᱱ
ᱦᱮᱸᱻ ᱾ ᱟᱨ ᱩᱱᱤ ᱡᱚᱠᱷᱚᱱ ᱵᱟᱭ ᱵᱟᱯᱞᱟᱼᱟ ᱾ ᱛᱚ, ᱩᱱᱤᱨᱮᱱ ᱜᱤᱫᱽᱨᱟᱹ ᱯᱤᱫᱽᱨᱟᱹ ᱫᱚ, ᱪᱤᱠᱟᱹᱛᱮ ᱵᱟᱯᱞᱟ ᱠᱚ ᱦᱳᱭᱳᱜᱼᱟ ᱾ᱚᱱᱟ ᱦᱚᱸ ᱢᱤᱫᱴᱮᱱ, ᱢᱮᱱᱟᱜ ᱟᱠᱟᱫᱟ ᱱᱤᱭᱚᱢ ᱫᱷᱚᱨᱚᱢ ᱡᱮ ᱟᱢ ᱵᱟᱯᱞᱟ ᱞᱮᱱ ᱠᱷᱟᱱ, ᱟᱢᱨᱮᱱ ᱜᱤᱫᱽᱨᱟᱹᱢ ᱵᱟᱯᱞᱟ ᱫᱟᱲᱮ ᱭᱟᱠᱚᱣᱟ ᱾ ᱟᱫᱚ, ᱚᱱᱮ ᱵᱚᱞᱮ, ᱡᱟᱦᱟᱸ ᱞᱮᱠᱟ ᱛᱮᱜᱮ, ᱵᱚᱞᱮ ᱱᱤᱭᱚᱢ, ᱯᱟᱨᱚᱢ ᱠᱟᱜ ᱠᱷᱟᱡ ᱫᱚ, ᱵᱟᱯᱞᱟᱭᱮᱱ ᱜᱮᱭᱟᱹᱧ ᱾ ᱟᱫᱚ, ᱚᱱᱟ ᱦᱚᱸ ᱱᱟᱯᱟᱭ ᱾ ᱟᱫᱚ, ᱟᱯᱮ ᱥᱮᱫ ᱫᱚ, ᱱᱮᱥ ᱫᱚ ᱵᱟᱯᱞᱟ ᱠᱚᱫᱚ, ᱦᱩᱭ ᱵᱟᱲᱟ ᱞᱮᱱᱟ ᱥᱮ ᱵᱟᱝ?
ᱦᱩᱭᱮᱱᱟ, ᱵᱟᱯᱞᱟ ᱦᱩᱭᱮᱱᱟ ᱾ ᱦᱩᱭᱮᱱᱟ ᱾ ᱟᱞᱮᱥᱮᱫ, ᱟᱞᱮ ᱟᱰᱮ-ᱯᱟᱥᱮ ᱫᱚ ᱪᱮᱫ! ᱟᱞᱮ ᱟᱹᱛᱩ ᱨᱮᱦᱚᱸ ᱦᱩᱭᱮᱱᱟ ᱾ ᱟᱞᱮ ᱟᱛᱳ ᱨᱮᱫᱚ ‌, ᱢᱟᱱᱮ? ᱟᱹᱰᱤ ᱢᱟᱨᱟᱝ, ᱟᱛᱳ ᱫᱚ ᱵᱟᱝ ᱠᱟᱱ ᱛᱟᱞᱮᱭᱟ ᱾ ᱠᱟᱹᱴᱤᱡ ᱢᱟᱪᱷᱟ, ᱟᱛᱳ ᱠᱟᱱ ᱛᱟᱞᱮ ᱜᱮᱭᱟ ᱾ ᱟᱫᱚ, ᱢᱤᱫᱴᱟᱝ ᱠᱚᱲᱟ ᱵᱟᱯᱞᱟ ᱠᱮᱫᱮᱭᱟ ᱟᱫᱚ
ᱦᱮᱸᱻ ᱾
ᱟᱹᱰᱤ ᱢᱚᱡᱽ ᱮ, ᱵᱟᱯᱞᱟ ᱠᱮᱫᱮᱭᱟ ᱾ ᱟᱹᱰᱤ ᱥᱟᱫᱽ ᱨᱮᱭᱟᱜ, ᱵᱟᱹᱨᱭᱟᱹᱛᱚᱜ ᱞᱮ, ᱧᱟᱢ ᱠᱮᱫᱟ ᱾ ᱟᱹᱰᱤ ᱠᱩᱥᱤ ᱨᱟᱹᱥᱠᱟᱹ ᱾ ᱟᱫᱚ ᱱᱤᱭᱟᱹ ᱢᱟᱹᱦᱱᱟᱹ ᱫᱚ, ᱵᱟᱝ ᱯᱟᱨᱚᱢᱮᱱ ᱢᱟᱹᱦᱱᱟᱹ ᱨᱮ, ᱵᱟᱯᱞᱟ ᱦᱩᱭᱮᱱᱟ ᱾ ᱯᱟᱨᱚᱢᱮᱱ ᱪᱟᱸᱫᱳ ᱨᱮ, ᱟᱫᱚ ᱪᱟᱞᱟᱣ ᱞᱮᱱᱟ ᱞᱮ, ᱟᱹᱰᱤ ᱡᱤᱞᱤᱧ ᱦᱚᱸ ᱵᱟᱝ? ᱛᱟ ᱢᱟᱱᱮ
ᱦᱮᱸ ᱨᱚᱲ ᱢᱮ ᱾
ᱯᱚᱱᱨᱚ ᱠᱤᱞᱳᱢᱤᱴᱟᱨ ᱜᱟᱱᱞᱮ ᱪᱟᱞᱟᱣ ᱞᱮᱱᱟ ᱵᱟᱹᱨᱭᱟᱹᱛᱚᱜ ᱟᱫᱚ ᱟᱹᱰᱤ ᱢᱚᱸᱡᱽ ᱜᱮ ᱵᱩᱡᱷᱟᱹᱣ ᱮᱱᱟ ᱵᱟᱥ ᱠᱚᱠᱚ ᱵᱷᱟᱲᱟ ᱞᱮᱫᱟ᱾ ᱟᱫᱚ ᱪᱟᱞᱟᱣ ᱱᱟᱞᱮ ᱵᱟᱹᱨᱭᱟᱹᱛ, ᱠᱚᱲᱟ ᱢᱟ ᱵᱟᱰᱟᱭ ᱜᱮ ᱟᱵᱚ ᱦᱚᱲᱟᱜ ᱵᱟᱹᱨᱭᱟᱹᱛ, ᱴᱟᱺᱰᱤ ᱠᱚᱢᱟ ᱵᱟᱰᱟᱭ ᱜᱮ᱾ ᱚᱱᱠᱟ ᱢᱟᱱᱮ ᱚᱲᱟᱜ ᱤᱭᱟᱹ ᱪᱮᱫ ᱠᱚ ᱢᱮᱱᱟ ᱤᱥᱠᱩᱞ ᱚᱲᱟᱜ ᱤᱭᱟᱹ ᱠᱚ ᱛᱷᱚᱲᱟ ᱡᱤᱞᱤᱧᱚᱜ ᱨᱮ ᱛᱟᱦᱮᱱ ᱠᱷᱟᱡ ᱢᱟ ᱳᱭ ᱵᱟᱲᱮ ᱵᱩᱴᱟᱹ ᱨᱮᱜᱮ ᱦᱮᱥᱟᱜ ᱵᱩᱴᱟᱹᱨ ᱨᱮᱜᱮ ᱠᱚ ᱰᱮᱨᱟᱵᱚᱱᱟ ᱚᱱᱟ ᱵᱟᱰᱟᱭᱮᱫ ᱠᱟᱱ ᱜᱮᱭᱟ ᱟᱫᱚᱞᱮ ᱪᱟᱞᱟᱮᱭᱮᱱᱟ ᱟᱫᱚ ᱵᱟᱲᱮ ᱵᱩᱴᱟᱹ ᱠᱚ ᱰᱮᱨᱟ ᱞᱮᱫ ᱞᱮᱭᱟ ᱟᱫᱚ ᱰᱮᱨᱟ ᱠᱷᱟᱹᱞᱤ ᱩᱫᱩᱭᱟᱫ ᱢᱮᱭᱟ ᱰᱮᱨᱟ ᱟᱨ ᱟᱵᱚ ᱦᱚᱲᱟᱜ ᱢᱟ ᱵᱟᱲᱟᱭ ᱜᱮᱭᱟ ᱵᱚᱞᱮ ᱢᱮᱱᱫᱤᱱ ᱵᱟᱯᱞᱟ ᱢᱟ ᱦᱟᱸᱰᱮ ᱠᱩᱲᱤ ᱥᱮᱱ ᱵᱷᱚᱡᱽ ᱡᱚᱢ-ᱧᱩ ᱫᱚ ᱵᱟᱠᱚ ᱮᱢᱚᱜ-ᱟ ᱟᱫᱚᱢ ᱦᱚᱲ ᱫᱚᱠᱚ ᱵᱮᱵᱚᱥᱛᱷᱟ ᱠᱚ ᱫᱚᱦᱚᱭ ᱜᱮᱭᱟ ᱵᱚᱞᱮ ᱵᱟᱹᱨᱭᱟᱹᱛ ᱠᱚᱲᱟ ᱢᱤᱫ ᱫᱷᱟᱣᱤᱧ ᱡᱚᱢ ᱦᱚᱪᱚ ᱠᱚᱣᱟ ᱱᱤᱛ ᱠᱟᱛᱮ ᱫᱚ ᱟᱨ ᱯᱟᱹᱦᱤᱞ ᱞᱮᱠᱟᱜᱮ ᱟᱫᱚ ᱵᱟᱯᱞᱟ ᱫᱚ ᱦᱩᱭᱱᱟ ᱠᱤ ᱵᱚᱞᱮ ᱠᱚᱲᱟ ᱥᱮᱫ ᱨᱮᱱ ᱜᱤ ᱠᱚ ᱤᱫᱤ ᱞᱮᱫᱟ ᱡᱚᱛᱚᱣᱟᱜ ᱜᱮ ᱪᱮᱫ ᱠᱚ ᱚᱱᱟ ᱮᱛᱮ ᱤᱥᱤᱱ ᱵᱟᱥᱟᱝ ᱞᱟᱹᱜᱤ ᱟᱯᱱᱟᱨ ᱛᱮᱜᱮ ᱫᱟᱠᱟᱭ ᱢᱮ ᱟᱹᱜᱩᱣᱟᱹᱫᱟᱨ ᱠᱚ ᱛᱟᱦᱮᱱ ᱛᱮ ᱟᱯᱱᱟᱨ ᱛᱮᱜᱮ ᱫᱟᱠᱟᱭ ᱢᱮ ᱩᱛᱩᱭ ᱢᱮ ᱟᱫᱚ ᱟᱹᱜᱩᱣᱟᱹᱫᱟᱨ ᱦᱚᱸ ᱢᱤᱫ ᱫᱚᱢ ᱵᱟᱨ ᱫᱚᱢ ᱡᱚᱢ ᱡᱚᱢ ᱪᱚᱠᱟᱹᱢᱤᱭᱟ ᱟᱫᱚ ᱛᱟᱭᱚᱢᱛᱮ ᱢᱟᱹᱰᱞᱟᱹ ᱵᱳᱭ ᱛᱟᱭᱚᱢ ᱫᱚ ᱟᱯᱱᱟᱨᱛᱮ ᱫᱟᱠᱟᱭ ᱢᱮ ᱩᱛᱩᱭ ᱢᱮ ᱪᱷᱩᱴᱟᱹᱜ ᱢᱮ ᱟᱢ ᱛᱟᱦᱮᱸᱫ ᱪᱟᱞᱟᱣᱛᱮ ᱵᱟᱹᱨᱭᱟᱹᱛ ᱛᱤᱱᱟᱹ ᱥᱟᱸᱜᱮ ᱟᱫᱚ ᱚᱱᱟ ᱛᱟᱞᱟᱨᱮ ᱟᱭᱢᱟ ᱨᱚᱠᱚᱢ ᱦᱩᱫᱤᱥ ᱦᱚᱲ ᱚᱠᱚᱭ ᱫᱚ ᱧᱩ ᱵᱟᱲᱟᱭᱮᱫ ᱠᱟᱱ ᱠᱷᱟᱡ ᱧᱩ ᱵᱟᱲᱟᱭᱮᱫᱟ ᱚᱠᱚᱭ ᱫᱚ ᱚᱠᱟᱥᱮ ᱫᱟᱬᱟᱱ ᱠᱟᱱᱟ ᱫᱟᱬᱟᱱ ᱠᱟᱱᱟ ᱚᱠᱚᱭ ᱫᱚ ᱟᱭᱟᱜ ᱛᱮ ᱚᱠᱚᱭ ᱫᱚ ᱚᱸᱰᱮ ᱱᱟᱜ ᱜᱮ ᱟᱫᱚ ᱮᱱᱦᱚᱛᱮᱫ ᱡᱚᱢᱜᱮᱭᱟ ᱡᱟᱦᱟᱸ ᱛᱤᱱᱟᱹᱜ ᱜᱮ ᱟᱫᱚ ᱮ ᱠᱚ ᱢᱮᱱ ᱞᱮᱠᱟᱱ ᱵᱟᱯᱞᱟ ᱨᱮ ᱟᱫᱚ ᱵᱩᱞᱩᱝ ᱥᱚᱝᱜᱮᱢ ᱡᱚᱢ ᱨᱮᱦᱚᱸ ᱫᱟᱹᱟᱹᱲ ᱫᱚ ᱟᱹᱰᱤ ᱥᱤᱵᱤᱞᱟ ᱚᱠᱚᱭ ᱫᱚ ᱪᱷᱩᱴᱟᱹᱣᱱᱟ ᱚᱠᱚᱭ ᱫᱚ ᱢᱟ ᱟᱵᱚᱣᱟᱜ ᱥᱤᱥᱴᱮᱢ ᱨᱮ ᱡᱚᱢ ᱧᱩ ᱵᱟᱹᱱᱩᱜ-ᱟ ᱛᱚ ᱢᱟᱱᱮ ᱤᱥᱤᱱᱚᱜ, ᱠᱟᱱᱟ ᱡᱚᱢᱫᱟᱭ ᱪᱟᱞᱟᱜ ᱠᱟᱱᱟᱭ ᱩᱱᱤ ᱚᱠᱟ ᱥᱮᱫ ᱦᱮᱸ ᱟᱢ ᱜᱩᱨᱩᱢ ᱢᱮᱱᱟ ᱫᱷᱟᱹᱨ ᱫᱮᱞᱟ ᱟᱵᱚ ᱨᱮᱸᱜᱮᱡ, ᱠᱟᱜ ᱵᱚᱱᱟ ᱵᱚᱱ ᱫᱟᱠᱟ ᱠᱟᱜ ᱞᱮᱜᱮ ᱡᱚᱢ ᱠᱟᱜ ᱞᱮᱜᱮ ᱟᱫᱚ ᱮᱱᱦᱚᱸ ᱵᱟᱯᱞᱟ ᱵᱟᱹᱨᱭᱟᱹᱛᱚᱢ ᱪᱟᱞᱟᱣ ᱞᱮᱱᱠᱷᱟᱡ ᱜᱮ ᱟᱱᱮ ᱥᱚᱠ ᱠᱟᱱᱟ ᱵᱟᱹᱨᱭᱟᱹᱛᱚᱢ ᱪᱟᱞᱟᱣ ᱱᱮᱠᱷᱟᱱ ᱜᱮ ᱦᱮᱸ ᱢᱮᱴᱟᱣᱱᱟᱢ ᱡᱚᱢ ᱟᱨ ᱵᱟᱢ ᱡᱚᱢ᱾ ᱪᱟᱞᱟᱣ ᱞᱮᱱᱟ ᱚᱸᱰᱮᱢ ᱥᱚᱜᱚᱭ ᱵᱟᱲᱟ ᱞᱮᱠᱷᱟᱡ ᱜᱮ ᱟᱛᱚᱢ ᱫᱟᱲᱟ ᱞᱮᱠᱷᱟᱡ ᱜᱮ ᱥᱤᱸᱫᱽᱨᱟᱹ ᱫᱟᱱ ᱠᱚᱢ ᱧᱮᱞ ᱞᱮᱠᱷᱟᱡ ᱜᱮ ᱵᱟᱥ ᱚᱱᱮ ᱯᱩᱨᱟᱹᱣᱱᱟ ᱟᱨ ᱪᱟᱞᱟᱣ ᱠᱟᱱ ᱦᱤᱞᱳᱜ ᱢᱟ ᱟᱹᱣᱨᱤ ᱟᱵᱚ ᱦᱚᱲ ᱵᱟᱲᱟᱭ ᱜᱮ ᱡᱟᱶᱟᱭ ᱠᱚᱲᱟᱭ ᱧᱮᱞ ᱢᱮᱭᱟ ᱤᱱᱟᱹ ᱠᱟ ᱠᱟᱛᱮ ᱜᱮ ᱫᱟᱜ ᱠᱚᱠᱚ ᱵᱟᱯᱞᱟᱭᱟ ᱠᱩᱲᱤ ᱥᱮᱫ ᱨᱮᱱ ᱦᱚᱸ ᱫᱟᱜ ᱵᱟᱯᱞᱟᱭᱟ ᱛᱚ ᱛᱟᱨᱯᱚᱨᱮ ᱛᱷᱚᱲᱟ ᱫᱟᱨᱟᱢ ᱫᱟᱜ ᱫᱚ ᱦᱩᱭᱩᱜ ᱛᱟᱢᱟ ᱦᱮᱸ ᱟᱢ ᱢᱟᱰᱣᱟ ᱱᱟᱨ ᱵᱟᱢ ᱵᱚᱞᱚ ᱦᱟᱲᱟᱜ-ᱟ ᱚᱠᱟ ᱥᱮᱫ ᱫᱟᱜ ᱠᱚᱠᱚ ᱞᱟᱹᱭ ᱟ ᱚᱱᱛᱮ ᱨᱮᱜᱮ ᱛᱟᱦᱮᱱ ᱢᱮ᱾ ᱥᱮ ᱵᱟᱝ ᱤᱱᱠᱟ ᱵᱟᱲᱟᱭ ᱛᱮᱜᱮ ᱫᱟᱜ ᱵᱟᱯᱞᱟᱭᱟ ᱫᱟᱨᱟᱢ ᱢᱮᱭᱟᱭ᱾ ᱛᱚ ᱤᱱᱠᱟ ᱵᱟᱲᱟᱭ ᱛᱮᱜᱮ ᱵᱟᱨᱚ ᱮᱠ ᱵᱟᱡᱮ ᱧᱤᱫᱟᱹ ᱥᱤᱸᱫᱨᱟᱹᱫᱟᱱ ᱦᱩᱭᱩᱜ-ᱟ ᱦᱟᱸᱜ ᱛᱤᱨᱮ ᱫᱟᱠᱟ ᱠᱚ ᱡᱚᱢ ᱵᱟᱲᱟᱭ ᱚᱱᱟ ᱠᱚ ᱧᱮᱞ ᱵᱟᱲᱟᱭ ᱛᱮ ᱛᱮᱜᱮ ᱢᱮᱫ ᱠᱚ ᱞᱟᱸᱜᱟᱜ-ᱟ ᱪᱚᱞᱚ ᱜᱤᱛᱤᱡ ᱮᱱᱟᱢ ᱤᱱᱟᱹᱜ ᱛᱷᱚᱲᱟ ᱵᱚᱦᱩᱛ ᱢᱟ ᱟᱯᱮᱥᱮᱫ ᱦᱚᱸ ᱚᱱᱠᱟᱜ ᱜᱮ?
ᱟᱹᱰᱤ ᱟᱸᱡᱚᱢ ᱢᱮᱱᱟᱜ-ᱟ ᱟᱵᱚᱣᱟ ᱦᱚᱞᱟ ᱨᱮᱦᱚᱸ ᱟᱫᱚ ᱟᱹᱰᱤ ᱫᱚ ᱢᱩᱥᱠᱤᱞ ᱟᱞᱮᱥᱮᱫ ᱦᱚᱸ ᱚᱠᱟᱢ ᱞᱟᱹᱭ ᱫᱟ ᱡᱮ ᱚᱱᱠᱟ ᱠᱟᱱ ᱜᱮᱭᱟ ᱡᱮ ᱧᱮᱞ ᱞᱮᱠᱟᱡ ᱫᱚ ᱮᱱ ᱚᱱᱟ ᱫᱟᱜ ᱵᱟᱯᱞᱟ ᱦᱩᱭᱩᱜ-ᱟ᱾ ᱠᱩᱲᱤ ᱠᱩᱲᱤ ᱠᱚ ᱵᱟᱯᱞᱟᱭ ᱠᱷᱟᱡ ᱫᱚ ᱫᱟᱜ ᱵᱟᱯᱞᱟ ᱫᱚ ᱦᱟᱸᱜ ᱛᱟᱭᱱᱚᱢ ᱛᱮᱜᱮ ᱦᱩᱭᱩᱜ-ᱟ ᱟᱨ ᱠᱚᱲᱟ ᱠᱚ ᱵᱟᱯᱞᱟᱭ ᱠᱷᱟᱡ ᱫᱚ ᱞᱟᱦᱟ ᱨᱮᱜᱮ ᱦᱟᱸᱜ ᱚᱱᱟ ᱢᱟᱰᱚᱸ ᱠᱷᱚᱡ ᱯᱮ ᱫᱤᱱ ᱨᱮ ᱯᱮ ᱫᱤᱱᱟᱜ ᱨᱮ ᱦᱟᱸᱜ ᱵᱟᱯᱞᱟ ᱫᱚ ᱦᱩᱭᱩᱜ-ᱟ ᱟᱫᱚ ᱦᱮᱸ ᱫᱟᱜ ᱵᱟᱯᱞᱟ ᱫᱚ ᱛᱚᱠᱷᱚᱱ ᱜᱮ ᱢᱮᱛᱟᱢᱟᱭ ᱵᱟᱹᱨᱭᱟᱹᱛᱚᱜ ᱫᱚᱠᱚ ᱞᱟᱹᱜᱤᱫ ᱨᱮᱰᱤᱜᱼᱟ ᱟᱫᱚ ᱵᱟᱹᱨᱭᱟᱹᱛᱚᱜ ᱠᱚ ᱪᱟᱠᱫᱟ ᱵᱟᱯᱞᱟ ᱵᱟᱲᱟ ᱠᱟᱛᱮ ᱫᱟᱠᱟ ᱠᱚ ᱡᱚᱢ ᱵᱟᱲᱟ ᱠᱟᱛᱮᱫ ᱚᱠᱟ ᱫᱚᱠᱚ ᱢᱮᱛᱟᱜ ᱠᱟᱱᱟ ᱵᱟᱹᱨᱤᱭᱟᱹᱛ ᱫᱟᱠᱟ ᱦᱟᱸᱜ᱾ ᱟᱫᱚ ᱚᱱᱟ ᱠᱚ ᱡᱚᱢᱟᱜ ᱫᱚ ᱚᱱᱮ ᱵᱟᱹᱛ ᱵᱟᱹᱨᱤᱭᱟᱹᱛ ᱥᱮᱫ ᱠᱚ ᱢᱚᱸᱦᱰᱟᱭᱮᱱᱟ ᱠᱚᱲᱟ ᱠᱚᱫᱚ᱾ ᱟᱫᱚ ᱦᱟᱸᱰᱮ ᱠᱚ ᱪᱟᱞᱟᱜ-ᱟ ᱦᱟᱸᱰᱮ ᱦᱚᱸ ᱟᱹᱰᱤ ᱛᱮᱫ ᱛᱟᱢ ᱡᱷᱟᱢ ᱢᱮᱱᱟᱜ-ᱟ ᱚᱱᱛᱮᱫᱚ ᱚᱸᱰᱮ ᱦᱚᱠᱚ ᱜᱷᱮᱨᱟᱣᱟ ᱯᱟᱹᱴᱩᱣᱟᱹ ᱠᱚᱫᱚ ᱚᱱᱟ ᱪᱤᱠᱟᱭᱟᱠᱚ ᱚᱱᱟ ᱠᱚ ᱟᱹᱰᱤ ᱡᱟᱹᱥ ᱛᱤ ᱜᱮ ᱢᱮᱱᱟᱜ-ᱟ ᱟᱞᱮ ᱥᱮᱫ ᱫᱚ ᱟᱫᱚ ᱚᱱᱟ ᱠᱚ ᱦᱟᱸᱜ ᱞᱟᱹᱴᱩᱣ ᱨᱮᱱ ᱠᱚ ᱡᱚᱠᱷᱚᱱ ᱦᱟᱸᱜ ᱪᱟᱵᱟ ᱵᱟᱲᱟᱭ ᱦᱟᱸᱜ ᱯᱷᱤᱨ ᱤᱱᱚ ᱵᱟᱱ ᱥᱤᱫᱩᱨ ᱫᱟᱱ ᱨᱮᱜᱮ ᱪᱟᱞᱟᱜ-ᱟ᱾ ᱟᱨ ᱢᱮᱛᱟᱜ ᱢᱮ ᱡᱩᱫᱤ ᱥᱤᱸᱝᱨᱟᱹ ᱫᱟᱱ ᱦᱩᱭᱮᱱᱟ ᱛᱚ ᱢᱮᱛᱟ ᱢᱮ ᱞᱟᱹᱴᱩ ᱧᱚᱜ ᱵᱟᱯᱞᱟ ᱪᱟᱵᱟᱭᱮᱱᱟ ᱢᱮᱛᱟᱢᱟ ᱵᱟᱯᱞᱟ ᱫᱚ ᱢᱩᱪᱟᱹᱫ ᱥᱮᱫ ᱜᱮᱭᱟ ᱟᱫᱚ ᱪᱮᱫ ᱢᱚᱛᱚ ᱱᱚᱛᱮ ᱫᱚ ᱫᱚᱥᱟᱨ ᱱᱟ ᱠᱷᱟᱹᱞᱤ ᱜᱤᱰᱤ ᱪᱩᱢᱟᱹᱲᱟ ᱠᱟᱛᱮ ᱦᱩᱭᱩᱜ-ᱟ᱾ ᱯᱷᱮᱰᱤ ᱪᱩᱢᱟᱹᱲᱟ ᱠᱟᱛᱮᱜ ᱦᱩᱭ-ᱱᱟ ᱛᱚ ᱪᱟᱵᱟᱭᱮᱱᱟ᱾ ᱵᱟᱯᱞᱟ ᱫᱚ ᱟᱯᱮ ᱥᱮᱫ ᱦᱚᱸ ᱚᱱᱠᱟᱜᱮ ᱥᱮ ᱪᱮᱫ ᱞᱮᱠᱟ?
ᱦᱮᱸ ᱚᱱᱠᱟ ᱜᱮ ᱟᱞᱮᱥᱮᱫ ᱦᱚᱸ ᱢᱟᱱᱮ ᱟᱢ ᱪᱮᱫ ᱞᱮᱠᱟᱢ ᱞᱟᱹᱭ ᱠᱮᱫᱟ ᱢᱟᱱᱮ ᱚᱱᱟ ᱱᱟᱴᱩᱣ ᱫᱟᱱ ᱠᱚ ᱦᱩᱭᱩᱜ-ᱟ᱾ ᱟᱫᱚ ᱚᱱᱟ ᱠᱚ ᱡᱚᱛᱚ ᱜᱮ ᱦᱩᱭᱩᱜ-ᱟ ᱟᱫᱚ ᱤᱧᱫᱚ ᱵᱚᱞᱮ ᱛᱷᱚᱲᱟ ᱥᱚᱨᱴᱠᱷᱟᱴ ᱧᱚᱜ ᱨᱤᱧ ᱞᱟᱹᱭᱟᱫ ᱢᱮ ᱛᱟᱞᱟᱝᱼᱟ ᱟᱫᱚ ᱡᱚᱛᱚ ᱥᱮᱢ ᱚᱱᱠᱟᱜᱮ ᱪᱮᱫᱟᱜ ᱟᱯᱮ ᱥᱮᱫ, ᱟᱻ ᱢᱟᱱᱮᱼᱼ ᱦᱚᱭ ᱟᱵᱚ ᱦᱚᱲ ᱦᱚᱯᱚᱱᱟᱜ ᱫᱚ ᱚᱱᱟ ᱠᱟᱱ ᱜᱮᱭᱟ ᱚᱱᱠᱟ ᱜᱮ ᱟᱫᱚ ᱱᱮᱛᱟᱨ ᱫᱚ ᱪᱤᱞᱤ ᱠᱚ ᱟᱭᱢᱟ ᱨᱚᱠᱚᱢ ᱵᱟᱡᱟᱨᱼᱼ ᱛᱟᱞᱟᱨᱮ ᱛᱟᱦᱮᱱ ᱠᱟᱱᱟ ᱚᱠᱚᱭ? ᱚᱠᱚᱭ ᱫᱤᱠᱩ ᱛᱟᱞᱟᱨᱮ ᱚᱠᱚᱭ ᱪᱮᱫ ᱞᱮᱠᱟᱱ ᱛᱟᱞᱟᱨ ᱱᱮᱛᱟᱨ ᱟᱯᱟᱱ ᱟᱹᱯᱤᱱ ᱤᱭᱟᱹ ᱠᱚ, ᱯᱟᱸᱡᱟᱭ ᱜᱟᱱ ᱟᱯᱱᱟ ᱟᱹᱯᱱᱤᱡ ᱤᱥᱴᱟᱭᱤᱞ ᱛᱮ ᱚᱱᱟ, ᱟᱫᱚ ᱵᱟᱠᱚ ᱫᱷᱚᱨᱚᱢᱫᱟ ᱡᱮᱛᱮ ᱜᱮ ᱚᱠᱚᱭ ᱵᱟᱡᱟᱨ ᱛᱟᱞᱟ ᱛᱟᱦᱮ ᱠᱟᱱᱟ ᱩᱱᱤ ᱫᱚᱼᱼ ᱵᱟᱡᱟᱨ ᱠᱷᱚᱱ ᱵᱟᱯᱞᱟᱣ ᱚᱠᱟᱨᱮᱭ ᱧᱟᱢᱮᱫᱟᱭᱟ ᱢᱟᱺᱡᱷᱤ ᱦᱟᱲᱟᱢ ᱢᱟᱺᱡᱷᱤ ᱵᱩᱲᱦᱤ ᱱᱟᱭᱠᱮ ᱵᱟᱵᱟ ᱜᱩᱰᱮᱛᱼᱼ ᱫᱚ ᱥᱟᱴ ᱧᱟᱢᱮ ᱛᱟᱭᱟ ᱚᱱᱟ ᱠᱟᱨᱚᱱ ᱫᱚ ᱡᱟᱦᱟᱸᱭ ᱜᱮ ᱥᱟᱵ ᱦᱟᱴᱮᱡ ᱠᱟᱛᱮ ᱠᱚᱼᱼ ᱠᱟᱹᱢᱤ ᱠᱚ ᱯᱩᱨᱟᱹᱣ ᱠᱟᱜ ᱠᱟᱱᱟ ᱚᱠᱚᱭ ᱵᱟᱰᱟᱭ ᱟᱨ ᱵᱟᱝ ᱵᱟᱰᱟᱭ ᱡᱟᱦᱟᱸ ᱞᱮᱠᱟ ᱛᱮᱜᱮ ᱠᱚ ᱵᱟᱯᱞᱟᱜ ᱠᱟᱱᱟ᱾ ᱚᱱᱮ ᱚᱱᱮ ᱚᱱᱠᱟ ᱠᱟᱨᱚᱱ ᱛᱮ ᱱᱤᱭᱚᱢ ᱫᱷᱚᱨᱚᱢ ᱠᱚ ᱛᱷᱚᱲᱟ ᱵᱟᱝ ᱧᱮᱞᱼᱼ ᱪᱮᱫᱚᱜ ᱠᱟᱱᱟ ᱟᱫᱚᱜ ᱠᱟᱱᱟ ᱦᱮᱸ ᱟᱛᱳ ᱚᱲᱟᱜ ᱠᱷᱚᱢ ᱵᱟᱯᱞᱟᱜ ᱠᱷᱟᱡ ᱫᱚ , ᱩᱱᱠᱩ ᱞᱮᱠᱷᱟ ᱡᱚᱠᱷᱟ ᱦᱚᱲ ᱵᱮᱜᱚᱨ ᱛᱷᱚᱨ ᱵᱟᱝ ᱦᱩᱭᱩᱜ-ᱟ ᱞᱮᱠᱷᱟ ᱡᱚᱠᱷᱟᱼᱼ ᱦᱚᱲ ᱫᱚᱠᱚ ᱛᱟᱦᱮᱱ ᱫᱚᱨᱠᱟᱨ ᱩᱱᱠᱩ ᱵᱮᱜᱟᱨ ᱵᱟᱯᱞᱟ ᱜᱮ ᱵᱟᱝ ᱦᱩᱭᱩᱜᱼᱟᱼᱼ
ᱱᱤᱭᱟᱹ ᱪᱮᱫ ᱠᱚᱪᱚᱝ ᱚᱱᱟᱨᱮ ᱱᱤᱭᱚᱢ ᱫᱷᱚᱨᱚᱢ ᱢᱮᱱᱟᱜᱼᱟ ᱦᱟᱱᱟ ᱪᱤᱠᱟᱹᱭᱟ ᱱᱚᱣᱟ? ᱪᱤᱠᱟᱭᱟ ᱰᱟᱸᱰᱚᱢ ᱢᱮᱭᱟ ᱪᱮᱠᱟ ᱢᱮᱭᱟ ᱟᱨᱦᱚᱸ ᱪᱮᱫ ᱠᱚᱪᱚᱚᱝ ᱚᱱᱠᱟ ᱜᱮ ᱢᱤᱥᱼᱼ ᱞᱮᱠᱷ ᱞᱮᱷᱟᱹᱡ ᱪᱮᱫᱟᱜ ᱱᱟ ᱵᱟᱢ ᱱᱚᱠᱟᱞ ᱞᱮᱫᱟ? ᱫᱮᱱ ᱱᱤᱱᱟᱜ ᱮᱢᱜ ᱢᱮ? ᱪᱮᱠᱟᱜ ᱢᱮ ᱧᱩᱸᱭ ᱟᱞᱮ ᱪᱮᱤᱠᱟᱭ ᱟᱞᱮ ᱟᱹᱰᱤ ᱡᱷᱟᱢᱮᱞᱟ ᱢᱮᱱᱟᱜᱼᱟ᱾ ᱟᱨᱼᱼ
ᱦᱸ ᱵᱟᱠᱷᱟᱱᱡ ᱫᱚ,
ᱚᱱᱟ ᱠᱚ ᱢᱮᱱᱟ ᱟᱵᱚᱣᱟᱜ ᱡᱚᱠᱷᱚᱱ ᱵᱟᱯᱞᱟᱧ ᱧᱮᱞᱟ ᱟᱨ ᱵᱠᱤᱭᱟᱜ ᱤᱧ ᱧᱮᱞᱟ ᱛᱟ ᱵᱟᱫ ᱟᱹᱰᱤ ᱨᱟᱹᱥᱼᱼ ᱦᱸ ᱢᱮᱱᱟᱜᱼᱟ ᱪᱮᱫ ᱠᱚᱪᱚᱝ ᱚᱱᱠᱟ ᱜᱮ? ᱟᱹᱰᱤ ᱨᱟᱹᱥᱠᱟᱹ ᱥᱮ ᱦᱟᱱᱟᱣᱟ ᱥᱮ ᱱᱟᱣᱟ ᱟᱰᱤ ᱨᱟᱹᱥᱠᱟᱹ ᱦᱟᱱᱟ ᱥᱮ ᱱᱚᱭᱟ ᱪᱮᱫ ᱠᱚᱪᱚᱝ ᱚᱱᱠᱟ ᱢᱮᱱᱟᱜ ᱠᱟᱫᱟ ᱡᱮ ᱟᱹᱰᱤ ᱨᱟᱹᱥᱠᱟᱹ ᱵᱩᱡᱷᱟᱹᱜᱼᱟ ᱵᱟᱯᱞᱟ ᱠᱚᱨᱮ ᱦᱚᱸ ᱟᱨ ᱚᱱᱮ ᱠᱚ ᱢᱮᱱᱟ ᱟᱵᱚ ᱞᱟᱹᱜᱤᱫ ᱫᱚ ᱟᱭᱢᱟᱟᱜ ᱜᱮ ᱨᱟᱹᱥᱠᱟᱹ ᱢᱮᱱᱟᱜᱼᱟ ᱟᱨ ᱠᱩᱲᱤ ᱦᱚᱲ ᱠᱚ ᱥᱮ ᱟᱭᱳ ᱦᱚᱲ ᱞᱟᱹᱜᱤᱫ ᱫᱚᱼᱼ ᱫᱟᱜ ᱵᱟᱯᱞᱟ ᱚᱠᱟᱦ ᱦᱚᱸ ᱦᱩᱭᱩᱜᱼᱟ ᱩᱱ ᱦᱤᱞᱜ ᱫᱚ ᱟᱹᱰᱤ ᱠᱟᱡᱟ ᱠᱚ ᱨᱟᱹᱥᱠᱟᱹᱼᱟ ᱩᱱᱠᱩ ᱫᱚ ᱵᱚᱞᱮ ᱟᱹᱰᱤᱼᱼ ᱫᱟᱜ ᱵᱟᱯᱞᱟ ᱫᱚ ᱡᱟᱦᱟᱸ ᱨᱮᱜᱮ ᱟᱹᱰᱤ ᱨᱟᱹᱥᱠᱟᱹ ᱵᱚᱞ ᱚᱱᱟ ᱫᱟᱜ ᱵᱟᱯᱞᱟ ᱛᱮᱫ ᱫᱚ᱾ ᱟᱫᱚ ᱟᱯᱮ ᱥᱮᱱ ᱚᱱᱠᱟ ᱫᱟᱜ ᱠᱚ ᱵᱟᱯᱞᱟ ᱵᱟᱲᱟᱭ ᱜᱮᱭᱟ ᱠᱩᱲᱤ ᱠᱚ ᱥᱮ ᱪᱮᱫ ᱞᱮᱠᱟ?
ᱵᱟᱯᱞᱟ ᱜᱮ ᱛᱮ ᱟᱱᱮᱼᱼ ᱠᱚᱲᱟ ᱵᱟᱯᱞᱟ ᱫᱚ ᱚᱱᱮ ᱟᱢ ᱞᱟᱹᱭ ᱠᱮᱫ ᱞᱮᱠᱟ ᱯᱮ ᱢᱟᱦᱟ ᱨᱮ ᱯᱮ ᱢᱟᱦᱟᱨᱮ ᱵᱟᱹᱨᱭᱟᱹᱛᱚᱜ ᱠᱚ ᱪᱟᱞᱟᱜᱼᱟᱫᱚ ᱵᱟᱨ ᱢᱟᱦᱟ ᱢᱤᱫ ᱫᱤᱱ ᱠᱚ ᱢᱟᱸᱰᱣᱟᱭᱟ ᱫᱚᱥᱟᱨ ᱫᱤᱱ ᱫᱟᱜ ᱠᱚ ᱵᱟᱯᱞᱟᱭᱟᱼᱼ ᱯᱮ ᱢᱟᱦᱟ ᱨᱮᱠᱚ ᱪᱟᱞᱟᱜ ᱠᱟᱱᱟ ᱵᱟᱹᱨᱭᱟᱹᱛᱚᱜ᱾
ᱵᱟᱹᱨᱭᱛ ᱪᱟᱞᱟᱜᱼᱟ ᱤᱞᱳ ᱠᱚᱲᱟᱟᱣ ᱫᱚᱠᱚᱼᱼ ᱟᱨ ᱠᱩᱲᱤᱭᱟᱜ ᱫᱚ ᱵᱟᱹᱨᱭᱟᱹᱛ ᱠᱚ ᱦᱤᱡᱩᱜ ᱦᱤᱞᱳᱜ ᱟᱫᱚ ᱠᱷᱟᱹᱞᱤ ᱠᱩᱲᱤ ᱢᱚᱛᱚ ᱫᱚ ᱵᱟᱝ? ᱵᱩᱲᱦᱤ ᱠᱚᱦᱚᱸ ᱠᱩᱲᱤ ᱠᱚᱦᱚᱸ ᱜᱤᱫᱽᱨᱟᱹ ᱠᱚᱦᱚᱸ ᱡᱚᱛᱚ ᱡᱚᱛᱚ ᱞᱮᱠᱟᱱ ᱱᱩᱭ ᱢᱟᱱᱮᱢ ᱧᱮᱞᱮᱭᱟ ᱫᱟᱜᱯᱱᱟ ᱠᱚ ᱫᱚᱱᱟ
ᱦᱮᱸ
ᱟᱸ ᱠᱚᱲᱟ ᱠᱚᱦᱚᱸᱚᱢ ᱧᱮᱞᱮᱭᱟ ᱥᱟᱱᱟᱢ ᱦᱚᱲᱜᱮ ᱡᱚᱛᱚ ᱦᱚᱲᱼᱼ ᱨᱟᱹᱥᱠᱟᱹᱜᱼᱟ ᱚᱱᱠᱟ ᱫᱚ ᱥᱟᱫ ᱨᱮᱭᱟᱜ ᱵᱚᱞᱟ ᱦᱩᱭᱩᱜ ᱠᱟᱱᱟ ᱵᱚᱪᱷᱚᱨ ᱨᱮ ᱵᱚᱪᱷᱚᱨᱮ ᱟᱹᱪᱩᱨᱚᱜ ᱨᱮ ᱵᱟᱝ ᱵᱟᱨᱚ ᱢᱟᱹᱦᱱᱟᱹᱟᱹ ᱵᱤᱛᱟᱹᱜᱼᱟ ᱛᱟᱨᱯᱚᱨᱮ ᱵᱟᱯᱞᱟᱼᱼ ᱥᱤᱡᱮᱱ ᱦᱤᱡᱩᱜᱼᱟ ᱛᱚᱵᱮ ᱟᱹᱱᱮ ᱵᱟᱯᱞᱟ ᱟᱹᱣᱤ ᱥᱚᱢᱚᱭ ᱢᱟ ᱵᱟᱵᱚᱱ ᱵᱟᱯᱞᱟ ᱫᱟᱲᱮᱭᱟᱜ ᱠᱟᱱᱟ? ᱟᱨ ᱵᱟᱢ ᱵᱟᱯᱞᱟᱜᱼᱟ ᱟᱥᱮ ᱟᱹᱶᱤ ᱥᱚᱢᱚᱭ ᱫᱚ᱾ ᱥᱚᱢᱚᱭ ᱛᱤᱭᱜ ᱠᱟᱛᱮᱠ ᱜᱮ ᱦᱮᱸ ᱩᱱᱠᱩ ᱫᱤᱠᱩ ᱞᱮᱠᱟ ᱟᱵᱚ ᱵᱟᱨᱚ ᱢᱟᱹᱦᱱᱟᱹ ᱛᱚᱨᱵᱚᱱ ᱵᱟᱯᱞᱟᱜ ᱥᱟᱱᱛᱟᱲ ᱥᱟᱡᱽ ᱨᱚᱲ ᱫᱚ᱾
ᱦᱮᱸ ᱟᱨ᱾ ᱟᱨᱦᱚᱝ ᱱᱟᱞ ᱟᱠᱟᱫᱟ ᱟᱫᱚᱢ ᱟᱫᱚᱢ ᱡᱟᱭᱜᱟ ᱨᱮ ᱥᱚᱜᱚᱭ ᱵᱟᱲᱟᱭ ᱜᱤᱭᱟ ᱟᱹᱰᱤ ᱡᱟᱥᱛᱤ ᱠᱚᱲᱟ ᱠᱚ ᱚᱠᱚᱭ ᱨᱤᱥᱚᱱ ᱦᱚᱲ ᱢᱤᱱᱟᱜ ᱠᱚ ᱟᱫᱚᱼᱼ ᱟᱯᱮ ᱟᱹᱛᱩ ᱥᱮᱫ ᱨᱮ ᱥᱮ ᱟᱯᱮ ᱥᱮᱫ ᱨᱮ ᱚᱱᱟ ᱠᱚ ᱚᱱᱠᱟ ᱥᱚᱜᱚᱭ ᱠᱚᱼᱼ ᱥᱚᱹᱜᱳᱚᱭ ᱵᱟᱲᱟᱭ ᱜᱮᱭᱟ ᱫᱟᱜ ᱵᱟᱯᱞᱟ ᱥᱚᱢᱚᱭ?
ᱥᱚᱜᱳᱭ ᱠᱷᱟᱡ ᱫᱚ ᱜᱚᱴᱟ ᱜᱮ ᱚᱱᱮ ᱠᱚ ᱢᱮᱱ ᱟᱵᱚ ᱥᱟᱱᱛᱟᱞ ᱚᱱᱮ ᱥᱮᱨᱮᱧ ᱨᱮ ᱵᱟᱢ ᱟᱸᱡᱚᱢ ᱟᱠᱟᱫᱟ ᱵᱚᱞᱮ ᱥᱟᱱᱛᱟᱞ ᱦᱚᱯᱚᱱᱟᱜ ᱫᱚ ᱢᱟᱭᱟᱢ ᱨᱮᱜᱮ ᱨᱟᱹᱥᱠᱟᱹ ᱦᱮᱱᱟᱜ ᱛᱟᱵᱚᱱᱟ, ᱵᱩᱡᱷᱟᱹᱣ ᱢᱚᱱᱮ ᱚᱱᱛᱚᱨ ᱟᱵᱚᱣᱟᱜ ᱢᱟᱭᱟᱢ ᱜᱮ ᱢᱟᱭᱟᱢ ᱨᱮᱜᱮ ᱨᱟᱹᱥᱠᱟᱹ ᱦᱮᱱᱟᱜ ᱛᱟᱵᱚᱱᱟ ᱟᱵᱚ ᱛᱩᱢᱫᱟᱜ ᱴᱟᱢᱟᱠᱮᱢ ᱟᱸᱡᱚᱢ ᱞᱮᱠᱷᱟᱡ ᱜᱮ ᱨᱩᱢᱩᱧ ᱨᱩᱢᱩᱧᱚᱜ-ᱟ ᱟᱭᱢᱟ ᱢᱤᱫᱴᱮᱱ ᱨᱩ ᱦᱮᱱᱟᱜ-ᱟ ᱮᱱᱛᱮᱫ ᱟᱭᱢᱟ ᱫᱟᱨᱟᱛᱮ ᱦᱩᱭᱩᱜ ᱠᱟᱱᱟ ᱛᱚ ᱫᱚᱝ ᱞᱟᱜᱽᱲᱮ ᱪᱮᱫ ᱠᱚᱪᱚᱝ ᱟᱭᱢᱟ ᱰᱷᱮᱨ ᱟᱫᱚ ᱵᱟᱯᱞᱟ ᱨᱮᱢᱟ ᱪᱮᱜ ᱫᱚᱝ ᱜᱮ ᱪᱟᱞᱟᱜ-ᱟ ᱵᱟᱯᱞᱟ ᱢᱟ ᱫᱚᱝ ᱠᱟᱱ ᱜᱮᱭᱟ,
ᱫᱚᱝ ᱢᱟ ᱟᱨᱜᱮ ᱜᱩᱵᱩᱰᱩ ᱵᱩᱡᱷᱟᱹᱜ ᱛᱮ ᱟᱫᱚ ᱚᱱᱮ ᱠᱚ ᱢᱮᱱ-ᱠᱟ
ᱤᱧ ᱡᱚᱠᱷᱚᱱ ᱤᱧ ᱞᱟᱹᱭ ᱟᱢᱟ ᱛᱚ ᱤᱧᱦᱚᱸ ᱛᱷᱚᱲᱟ ᱨᱩᱥᱤᱠᱟ ᱠᱚᱲᱟ ᱧᱚᱜ ᱜᱤᱧ ᱛᱟᱦᱮᱸ ᱠᱟᱱᱟ᱾ ᱱᱮᱛᱟᱨ ᱠᱟᱛᱮ ᱢᱟᱱᱮ ᱚᱲᱟᱜ ᱨᱮ ᱵᱟᱹᱧ ᱛᱟᱦᱮᱱ ᱛᱮ ᱚᱱᱟ ᱫᱚ ᱵᱟᱹᱧ ᱵᱟᱲᱟᱭᱟ ᱱᱮᱛᱟᱨ ᱫᱚ᱾ ᱟᱫᱚ ᱤᱧᱦᱚᱸ ᱡᱚᱠᱷᱚᱱ ᱚᱱᱟ ᱟᱲᱟᱝ ᱤᱧ ᱟᱸᱡᱚᱢᱟ ᱚᱱᱟ ᱤᱭᱟᱹ ᱛᱩᱢᱫᱟᱜ ᱨᱮᱭᱟᱜ ᱥᱮ ᱴᱟᱢᱟᱠ ᱨᱮᱭᱟᱜ ᱥᱮ ᱛᱩᱢᱫᱟᱜ ᱦᱚᱸ ᱟᱹᱰᱤ ᱢᱚᱸᱡᱽ ᱛᱮᱠᱚ ᱨᱩ ᱞᱮᱠᱷᱟᱱ ᱡᱚᱠᱷᱚᱱ ᱢᱤᱫ ᱫᱚᱢ ᱜᱟᱱ ᱛᱚᱲᱟᱣ ᱞᱮᱠᱷᱟᱡ ᱫᱚ ᱟᱹᱰᱤ ᱨᱟᱹᱥᱠᱟᱹ ᱵᱩᱡᱷᱟᱹᱜ-ᱟ ᱚᱱᱟ ᱠᱚ ᱥᱮᱞᱮᱫᱚᱜ ᱥᱮ ᱛᱩᱢᱫᱟᱜ ᱠᱚ ᱜᱚᱜ ᱟᱹᱰᱤᱜᱤᱧ ᱢᱚᱱᱮᱭᱟ ᱟᱫᱚ ᱚᱱᱮ ᱠᱚ ᱢᱮᱱ ᱞᱮᱠᱟ ᱟᱛᱳ ᱠᱚᱫᱚ ᱦᱟᱜ ᱤᱱᱟᱹ ᱫᱚ ᱵᱟᱹᱧ ᱫᱤᱥᱤᱥ ᱠᱚᱜ-ᱟ ᱮᱱᱛᱮᱫ ᱚᱱᱠᱟᱜᱮ ᱢᱮᱱᱟᱜ ᱠᱟᱫᱟ ᱚᱱᱟ ᱦᱚᱸ ᱡᱮ ᱡᱟᱦᱟᱸ ᱴᱷᱮᱡ ᱜᱮ ᱥᱩᱨᱩᱜ ᱫᱚ ᱵᱟᱝ ᱜᱟᱱᱚᱜ-ᱟ ᱠᱳᱪ ᱠᱚ ᱛᱟᱦᱮᱱᱟ ᱚᱱᱟ ᱡᱟᱭᱜᱟ ᱨᱮ ᱟᱫᱚ ᱚᱱᱟ ᱠᱚ ᱢᱮᱱᱟᱜ-ᱟ ᱤᱧ ᱫᱚ ᱨᱟᱹᱥ ᱨᱟᱹᱥᱠᱟᱹ ᱞᱟᱹᱜᱤᱫ ᱫᱚ ᱡᱟᱦᱟᱸ ᱴᱷᱮᱱ ᱜᱮ ᱟᱢᱫᱚᱢ ᱨᱟᱹᱥᱠᱟᱹ ᱫᱟᱲᱮᱭᱟᱜ-ᱟ ᱢᱟᱱᱞᱤᱭᱟ ᱟᱢ ᱡᱩᱫᱤ ᱚᱸᱰᱮ ᱡᱟᱦᱟᱸ ᱥᱮᱫ ᱮᱢ ᱪᱟᱞᱟᱜ ᱠᱟᱱᱟ ᱟᱨ ᱠᱚ ᱚᱸᱰᱮ ᱠᱚ ᱮᱱᱮᱡ ᱠᱟᱱᱟ ᱛᱚ ᱚᱸᱰᱮ ᱦᱚᱢ ᱵᱚᱞᱚ ᱫᱟᱲᱟᱭᱟᱜ-ᱟ ᱚᱠᱚᱭ ᱦᱚᱸ ᱪᱮᱫ ᱵᱟᱠᱚ ᱢᱮᱛᱟᱢᱟ᱾ ᱟᱢ ᱥᱚᱜᱚᱭ ᱢᱮ ᱪᱮᱠᱟᱭ ᱢᱮ᱾ ᱵᱚᱞᱮ ᱦᱚᱲ ᱟᱞᱚᱢ ᱵᱤᱭᱟᱹ ᱠᱚᱣᱟ ᱡᱟᱦᱟᱸ ᱞᱮᱠᱟ ᱠᱚ ᱵᱚᱞᱮ ᱡᱟᱦᱟᱸᱭ ᱜᱮ ᱚᱠᱚᱭ ᱦᱚᱸᱪᱚ ᱚᱱᱟ ᱵᱟᱥ ᱠᱚ ᱟᱵᱟᱨ ᱥᱚᱢᱟᱡᱽ ᱨᱮ ᱱᱚᱜ-ᱱᱚᱣᱟ ᱞᱟᱹᱜᱤᱫ ᱜᱮᱧ ᱠᱩᱥᱤᱭ-ᱟ ᱤᱧ ᱫᱚ᱾ ᱦᱳᱭ ᱥᱮ ᱪᱮᱫ ᱞᱮᱠᱟ ᱡᱟᱦᱟᱸᱭ ᱥᱚᱜᱚᱭ ᱦᱚᱪᱚᱭ ᱜᱮᱭᱟ ᱥᱮ ᱚᱸᱰᱮ ᱠᱚ ᱡᱟᱦᱟᱸᱭ ᱠᱚ ᱢᱮᱛᱟᱜ-ᱟ ᱟᱞᱯᱚ ᱥᱚᱜᱚᱭ ᱢᱮᱱᱛᱮ?
ᱵᱟᱝ ᱵᱟᱝ ᱟᱵᱚ ᱥᱟᱱᱛᱟᱞ ᱦᱚᱯᱚᱱ ᱫᱚ ᱚᱱᱠᱟ ᱠᱟᱱ ᱜᱮᱭᱟ ᱟᱵᱚ ᱪᱮᱫ ᱤᱧ ᱢᱮᱱ ᱠᱮᱫᱟ ᱵᱚᱞᱮ ᱟᱵᱚ ᱥᱟᱱᱛᱟᱲ ᱦᱚᱯᱚᱱᱟᱜ-ᱟ ᱫᱚ ᱢᱟᱭᱟᱝ ᱨᱮᱜᱮ ᱨᱟᱹᱥ ᱠᱟᱹ ᱦᱮᱱᱟᱜ ᱛᱟᱵᱚᱱᱟ ᱚᱱᱟ ᱵᱚᱱ ᱵᱩᱡᱷᱟᱹᱣᱟ ᱚᱱᱟ ᱠᱟᱨᱚᱱ ᱛᱮ ᱡᱟᱦᱟᱸ ᱟᱰᱮ ᱯᱟᱥᱮᱡ ᱜᱮ ᱥᱚᱜᱚᱭ ᱠᱚᱢ ᱪᱟᱞᱟᱜ-ᱟ ᱥᱮᱱ ᱵᱟᱲᱟᱣ ᱟᱠᱟᱱᱟ ᱥᱮ ᱵᱟᱢ ᱥᱮᱱ ᱵᱟᱲᱟᱣ ᱟᱠᱟᱱᱟ? ᱤᱧ ᱫᱚ ᱟᱹᱰᱤ ᱟᱸᱴ ᱥᱚᱜᱚᱭ ᱟᱰᱮᱯᱟᱥᱮ ᱫᱚᱧ ᱫᱟᱬᱟ ᱟᱠᱟᱫᱟ ᱦᱮᱸ ᱚᱸᱰᱮ ᱠᱷᱚᱱ ᱡᱟᱦᱟᱸ ᱨᱮᱜᱮ ᱵᱟᱰᱟᱭ ᱧᱟᱢᱚᱜ-ᱟ ᱢᱟᱱᱮ ᱱᱚᱰᱮ ᱞᱩᱱᱛᱤ ᱠᱩᱲᱤ ᱠᱚ ᱦᱮᱡ ᱟᱠᱟᱱᱟ᱾ ᱥᱮ ᱵᱟᱹᱨᱭᱟᱹᱛ ᱠᱚᱠᱚ ᱦᱮᱡ ᱟᱠᱟᱱᱟ ᱛᱚᱵᱮ ᱠᱩᱲᱤ ᱵᱟᱯᱞᱟ ᱜᱟᱱ ᱠᱚᱲᱟ ᱵᱟᱯᱞᱟ ᱜᱟᱱ ᱢᱟᱱᱮ ᱥᱚᱜᱚᱭ ᱫᱚ ᱮᱱᱮᱡ ᱥᱮᱨᱮᱧ ᱢᱟ ᱪᱟᱞᱟᱜ ᱜᱮᱭᱟ ᱛᱚ ᱵᱟᱯᱞᱟ ᱨᱮᱫᱚ ᱟᱫᱚ ᱥᱚᱜᱚᱭ ᱞᱮ ᱪᱟᱞᱟᱜ-ᱟ ᱠᱚᱲᱟ ᱠᱚᱞᱮ ᱡᱚᱲᱦᱟᱭᱮᱱ ᱜᱮ ᱯᱮᱭᱟ ᱯᱩᱱᱭᱟ ᱥᱮ ᱚᱠᱟ ᱫᱚ ᱥᱟᱸᱜᱮ ᱢᱟᱪᱷᱟ ᱦᱚᱸ ᱥᱟᱸᱜᱮ ᱢᱟᱪᱷᱟ ᱦᱚᱸ ᱞᱮ ᱪᱟᱞᱟᱜ-ᱟ ᱟᱫᱚ ᱪᱟᱞᱟᱣ ᱠᱟᱛᱮ ᱦᱟᱸᱰᱮ ᱯᱩᱨᱟᱹᱣ ᱚᱸᱰᱮᱱ ᱠᱚ ᱦᱚᱲ ᱢᱟᱠᱟ ᱢᱟ ᱮᱱᱛᱮ ᱠᱚ ᱧᱩ ᱵᱩᱞ ᱠᱚᱜ-ᱟ ᱥᱮ ᱪᱤᱠᱟᱹ ᱠᱚᱜ-ᱟ ᱟᱫᱚ ᱥᱚᱜᱚᱭ ᱠᱚᱲᱟ ᱦᱚᱸ ᱦᱟᱹᱨᱤᱭ ᱢᱟ ᱛᱤᱱᱟᱹᱜ ᱛᱮᱢ ᱨᱩᱭᱟ, ᱛᱤᱱᱟᱹᱜ ᱠᱚ ᱨᱩᱭᱟ ᱟᱫᱚ ᱥᱚᱜᱚᱭ ᱠᱚᱲᱟ ᱦᱟᱹᱨᱤᱭ ᱢᱟᱭ ᱮᱢᱟᱢᱟᱭ᱾ ᱚᱱᱟ ᱥᱚᱜᱚᱭ ᱠᱷᱟᱭ ᱮᱢᱟᱢᱟᱭ ᱟᱫᱚ ᱪᱟᱹᱞᱩ ᱨᱩᱭ ᱢᱮ ᱨᱟᱹᱥᱠᱟᱹᱜ ᱢᱮ᱾ ᱚᱱᱠᱟ ᱥᱚᱜᱚᱭ ᱥᱚᱜᱚᱭ ᱛᱮ ᱢᱤᱫ ᱧᱤᱫᱟᱹᱧ ᱛᱟᱦᱮᱸ ᱟᱸᱜᱟ ᱵᱟᱲᱟ ᱟᱠᱟᱱᱟ ᱮᱠᱫᱚᱢ ᱫᱚᱥᱟᱨ ᱦᱤᱞᱳᱜ᱾ ᱦᱮᱸ ᱱᱤᱛ ᱵᱮᱞᱟ ᱜᱟᱱ ᱡᱮᱥᱮ ᱱᱤᱛᱚᱜ ᱞᱟᱝ ᱜᱚᱞᱯᱚᱜ ᱠᱟᱱᱟ ᱪᱟᱸᱫᱚ ᱥᱩᱨ ᱵᱮᱞᱟ ᱫᱚᱞᱮ ᱪᱟᱞᱟᱜ ᱢᱮ ᱟᱨ ᱟᱫᱚᱢ ᱜᱟᱯᱟ ᱥᱮᱫ ᱮᱴᱟᱜ ᱩᱛᱟᱹᱨ ᱦᱤᱡᱩᱜ ᱢᱮ ᱮᱠᱫᱚᱢ ᱟᱨ ᱵᱟᱰᱟᱭ ᱠᱟᱱᱟ ᱵᱚᱞᱮ ᱚᱱᱟ ᱮᱴᱟᱜ ᱟᱛᱳ ᱨᱮᱱ ᱠᱚᱲᱟᱢ ᱨᱩᱣᱟᱹ ᱠᱚ ᱵᱟᱠᱟᱱ ᱫᱚ ᱚᱸᱰᱮ ᱩᱱᱠᱩ ᱮᱱᱮᱡ ᱠᱩᱲᱤ ᱫᱚ ᱟᱨ ᱜᱮᱠᱚ ᱨᱩᱢᱩ ᱡᱩᱢᱩᱜ-ᱟ᱾
ᱦᱮᱸ ᱮᱱᱮᱡ ᱠᱚᱜ ᱫᱚ ᱟᱹᱰᱤ ᱨᱟᱹᱥᱠᱟᱹ ᱠᱚ ᱵᱩᱡᱟ ᱩᱱᱠᱩ ᱦᱚᱸ ᱟᱠᱟᱞ ᱠᱚ ᱰᱷᱤᱞᱟᱹᱣ ᱵᱟ ᱠᱚᱫᱚ ᱟᱹᱰᱤ ᱠᱟᱡᱟᱠ ᱜᱮ᱾ ᱟᱨ ᱟᱹᱰᱤ ᱨᱟᱹᱥᱠᱟᱹ ᱵᱩᱡᱷᱟᱹᱣᱟ ᱟᱛᱮ ᱟᱢᱦᱚᱸ ᱟᱢᱦᱚᱚᱸ ᱨᱟᱹᱥᱠᱟᱹ ᱜᱮᱢ ᱟᱹᱭᱠᱟᱹᱣᱟ ᱟᱨ ᱥᱚᱜᱚᱭ ᱠᱚᱲᱟ ᱦᱚᱸ ᱡᱚᱠᱷᱚᱱ ᱠᱚ ᱛᱟᱦᱮᱱᱟ᱾ ᱟᱨ ᱚᱱᱮ ᱠᱚ ᱢᱮᱱᱟ ᱨᱩᱨᱩ ᱦᱚᱲ ᱫᱚ ᱟᱨᱚ ᱟᱹᱰᱤ ᱟᱠᱚ ᱠᱷᱤᱱᱧᱪᱮᱨᱟ ᱰᱤᱥᱠᱚ ᱵᱩᱡᱷᱟᱹᱜ-ᱟ ᱡᱮ ᱦᱮ ᱯᱩᱨᱟᱹ ᱚᱱᱟ,
ᱵᱟᱠᱷᱟᱡ ᱫᱚ᱾
ᱢᱟᱹᱫᱟᱹᱲᱤᱭᱟᱹ ᱠᱟᱱᱟ ᱟᱨ ᱯᱟᱥᱮᱡ ᱨᱚᱲ ᱛᱚ ᱵᱟᱭᱼᱼ ᱡᱚᱠᱷᱚᱱ ᱵᱟᱭ ᱫᱟᱲᱮᱭᱟᱜ ᱠᱷᱟᱡ ᱫᱚ ᱥᱮᱨᱮᱧ ᱛᱮ ᱩᱱᱤ ᱫᱚ ᱚᱲᱦᱮ ᱢᱮᱭᱟᱭ ᱪᱮᱠᱟ ᱢᱮᱭᱟᱭ ᱥᱮᱨᱮᱧ ᱮᱢᱟᱭᱼᱼ ᱛᱚ ᱟᱨ ᱦᱚᱸ ᱟᱹᱰᱤ ᱢᱚᱡᱽ ᱜᱮ ᱵᱩᱡᱷᱟᱹᱜ-ᱟ ᱟᱫᱚ ᱢᱟ ᱟᱹᱰᱤ ᱜᱟᱱ ᱜᱮ ᱦᱩᱭ ᱮᱱ ᱛᱟᱞᱟᱝ ᱟᱨ ᱦᱚᱸ ᱱᱚᱝᱠᱟ ᱜᱮᱞᱟᱝ ᱜᱟᱞᱢᱟᱨᱟᱣᱟ᱾ ᱮᱴᱟᱜ ᱨᱮ ᱦᱮᱸ ᱚᱱᱟ ᱚᱬᱦᱮᱸ ᱜᱮ ᱚᱠᱟ ᱢᱮᱱᱟᱜ ᱠᱟᱫᱟ ᱦᱟᱸᱜ ᱚᱱᱟ ᱜᱮ ᱱᱟᱯᱟᱭ ᱴᱷᱤᱠ ᱴᱷᱤᱠ ᱦᱮᱸ ᱢᱟ ᱴᱷᱤᱠ ᱜᱮᱭᱟ ᱱᱚᱝᱠᱟ ᱜᱮᱼᱼ ᱠᱚᱞ ᱛᱟᱞᱟᱝ ᱢᱮ ᱱᱚᱸᱰᱮ ᱜᱮ ᱢᱤᱱᱟᱹᱧᱟ ᱤᱧ ᱫᱚᱼᱼ